ᱦᱮᱞᱳ ᱦᱮᱞᱳ ᱜᱚᱢᱠᱮ ᱟᱸᱡᱚᱢ ᱫᱟᱢ ᱦᱮᱸ ᱡᱚᱦᱟᱨ ᱜᱮ᱾ ᱚᱸᱻ ᱛᱟᱦᱚᱞᱮ ᱱᱤᱛᱩᱜ ᱵᱮᱥ ᱵᱟᱲᱟ ᱜᱮ ᱜᱚᱝᱠᱮ ᱦᱮᱸ ᱞᱟᱹᱭ ᱫᱟᱞᱤᱧ ᱵᱮᱥ ᱵᱟᱲᱟ ᱜᱮᱭᱟ ᱾ ᱟᱪᱪᱷᱟ ᱟᱪᱪᱷᱟ ᱦᱮᱸᱻᱻ ᱟᱹᱞᱤᱧ ᱦᱚᱸ ᱵᱮᱥ ᱵᱟᱲᱟ ᱜᱮᱭᱟ ᱦᱮᱸ
ᱚ ᱟᱹᱞᱤᱧᱟᱜ ᱠᱟᱛᱷᱟ ᱠᱤ ᱟᱸᱡᱚᱢᱚᱜ ᱠᱟᱱᱟ?
ᱦᱮᱸ ᱦᱮᱸ ᱟᱸᱡᱚᱢᱚᱜ ᱠᱟᱱᱟᱭ ᱮᱱᱟᱝ ᱫᱚ ᱠᱟᱹᱴᱤᱡ ᱞᱟᱹᱭ ᱞᱟᱹᱭ ᱛᱮ ᱟᱸᱡᱚᱢᱚᱜ ᱠᱟᱱ ᱛᱟᱦᱮᱸᱫ
ᱦᱳᱭ
ᱟᱪᱪᱷᱟ
ᱦᱮᱸ ᱛᱟᱦᱞᱮ ᱜᱚᱝᱠᱮ ᱪᱮᱫ ᱠᱚ ᱪᱤᱠᱟᱹᱭ ᱦᱩᱭᱩᱜ ᱠᱟᱱᱟ ᱱᱤᱛᱚᱜ ᱫᱚ?
ᱮᱠᱷᱚᱱ ᱛᱚᱻ ᱚᱸᱻ ᱯᱷᱩᱴᱵᱚᱞ ᱠᱷᱮᱞ ᱦᱮᱡ ᱦᱩᱱᱟᱜ ᱛᱚ ᱠᱷᱮᱞ ᱞᱟᱹᱜᱤᱫ ᱠᱚᱲᱟ ᱠᱚ ᱵᱟᱠᱚ ᱦᱮᱡᱼᱼ ᱦᱮᱪ ᱠᱟᱱ ᱠᱷᱟᱹᱛᱤᱨ ᱛᱮ ᱠᱟᱹᱴᱤᱡ ᱯᱷᱳᱱᱤᱧ ᱞᱟᱜᱟᱣ ᱠᱟᱜᱼᱟ ᱟᱨ ᱟᱹᱵᱤᱱ ᱪᱮᱫ ᱪᱤᱠᱟᱹᱭᱮ
ᱚ ᱱᱚᱜᱼᱚᱭ ᱨᱟᱥᱛᱟ ᱥᱮᱫ ᱜᱮ ᱩᱰᱩᱜᱠ ᱦᱩᱭᱩ ᱠᱟᱱᱟ ᱟᱞᱮ ᱥᱮᱫ ᱫᱚ ᱱᱚᱝᱠᱟ ᱠᱷᱮᱞ ᱜᱤᱫᱽᱨᱟᱹ ᱠᱚᱫᱚ ᱵᱟᱹᱱᱩᱜ ᱠᱚᱣᱟ ᱡᱷᱚᱛᱚ ᱱᱤᱛᱚᱜ ᱵᱟᱭᱨᱮ ᱠᱟᱹᱢᱤ ᱠᱚᱠᱚ ᱪᱟᱞᱟᱣ ᱠᱟᱱᱟ ᱛᱟᱞᱚᱞᱮ ᱟᱛᱳ ᱨᱮᱫᱚ ᱠᱚᱲᱟ ᱜᱤᱫᱽᱨᱟᱹ ᱫᱚ ᱠᱷᱩᱵ ᱠᱚᱢ ᱜᱮ ᱦᱮᱱᱟᱜ ᱠᱚᱣᱟ ᱡᱟᱦᱟᱸ ᱞᱟᱹᱜᱤᱫ ᱠᱷᱮᱞ ᱠᱚᱫᱚ ᱵᱟᱝ ᱟᱫᱚ ᱵᱟᱝ ᱦᱩᱭᱩᱜ ᱠᱟᱱᱟ ᱛᱟᱦᱚᱞᱮ ᱜᱚᱢᱠᱮ ᱟᱯᱮ ᱫᱚ ᱪᱮᱫ ᱯᱷᱩᱴᱵᱚᱞ ᱯᱮ ᱠᱷᱮᱞᱳᱜᱼᱟ ᱥᱮ ᱱᱚᱝᱠᱟ ᱮᱴᱟᱜ ᱠᱤᱪᱷᱩ ᱱᱚᱝᱠᱟ ᱠᱨᱤᱠᱮᱴ ᱠᱚ ᱥᱮ ᱮᱴᱟᱜ ᱠᱤᱪᱷᱩ ᱠᱚᱠᱚ ᱠᱷᱮᱞ ᱜᱮᱭᱟ
ᱵᱟ ᱡ ᱰᱷᱮᱨ ᱠᱟᱨᱮᱛᱮ ᱯᱷᱩᱴᱵᱚᱞ ᱜᱮᱞᱮ ᱠᱷᱮᱞᱟ ᱟᱨ ᱦᱮᱸ ᱟᱨ ᱟᱯᱮ ᱪᱮᱫ ᱠᱚᱯᱮ ᱠᱷᱮᱞᱟ
ᱚ ᱟᱞᱮ ᱴᱷᱮᱱ ᱦᱮᱸ ᱚᱱᱟ ᱯᱷᱩᱴᱵᱚᱞ ᱜᱮ ᱵᱮᱥᱤ ᱪᱟᱹᱞᱩ ᱜᱮᱭᱟ ᱛᱟᱦᱚᱞᱮ ᱠᱨᱤᱠᱮᱴ ᱠᱚᱫᱚ ᱯᱟᱹᱦᱤᱞ ᱠᱷᱮᱞ ᱵᱟᱲᱟᱭ ᱦᱩᱭᱩᱜ ᱠᱟᱱ ᱛᱟᱦᱮᱸᱫ ᱞᱟᱦᱟ ᱥᱮ ᱥᱮᱫᱟᱭ ᱧᱚᱜ ᱜᱮ ᱟᱨᱠᱤ ᱞᱟᱦᱟ ᱧᱚᱜ ᱜᱮ ᱟᱨ ᱠᱨᱤᱠᱮᱴ ᱨᱮᱫᱚ ᱜᱤᱫᱽᱨᱟᱹ ᱠᱚᱣᱟᱜ ᱥᱮᱨᱚᱠᱚᱢ ᱤᱱᱴᱟᱨᱮᱥᱴ ᱵᱟᱹᱱᱩᱜ ᱛᱟᱠᱚᱣᱟ ᱡᱟᱦᱟᱸ ᱞᱟᱹᱜᱤᱫ ᱯᱷᱩᱴᱵᱚᱞ ᱠᱚᱜᱮ ᱡᱟᱹᱥᱛᱤ ᱞᱮ ᱠᱷᱮᱞᱳᱜ ᱛᱟᱦᱮᱸᱫ ᱟᱨ ᱱᱮᱛᱟᱨ ᱠᱚ ᱯᱷᱳᱱ ᱠᱚ ᱩᱰᱩᱠ ᱠᱟᱛᱮᱮᱫ ᱟᱫᱚ ᱱᱮᱛᱟᱨ ᱫᱚ ᱜᱤᱫᱽᱨᱟᱹ ᱠᱚ ᱠᱷᱮᱞ ᱦᱚᱸ ᱵᱟᱝᱠᱚ ᱦᱤᱡᱩᱜ ᱠᱟᱱᱟ ᱜᱚᱴᱟ ᱥᱮᱱ ᱩ ᱛᱟᱞᱦᱮ ᱟᱥᱛᱮ ᱟᱥᱛᱮ ᱜᱤᱫᱽᱨᱟᱹ ᱠᱚ ᱠᱚ ᱠᱚᱢᱚᱜ ᱠᱟᱱᱟ ᱠᱚ ᱠᱷᱮᱞ ᱨᱮ ᱛᱟᱞᱦᱮ ᱟᱫᱚ ᱥᱮᱨᱚᱠᱚᱢ ᱠᱷᱮᱞ ᱠᱚᱫᱚ ᱵᱟᱝ ᱦᱩᱭᱩᱜ ᱠᱟᱱᱟ ᱛᱟᱦᱚᱞᱮ ᱜᱚᱢᱠᱮ ᱟᱯᱮᱭᱟᱜ ᱦᱮᱸ ᱟᱛᱩᱨ ᱨᱮ ᱯᱷᱩᱴᱵᱚᱞ ᱴᱤᱢ ᱠᱚ ᱦᱮᱱᱟᱜ ᱜᱮᱭᱟ ᱥᱮ ᱱᱚᱝᱠᱟ ᱮᱢᱤ
ᱦᱮᱸ
ᱩᱱᱤ ᱯᱮᱠᱴᱤᱥ ᱵᱟᱨᱮᱛᱮᱼᱼ
ᱦᱮᱸ ᱜᱚᱢᱠᱮ ᱟᱛᱩᱨ ᱨᱮ ᱯᱷᱩᱴᱵᱚᱞ ᱴᱤᱢ ᱫᱚ ᱢᱮᱱᱟᱜ ᱟᱠᱟᱫ ᱜᱮᱭᱟ
ᱚ ᱛᱟᱦᱚᱞᱮ
ᱟᱨ ᱠᱷᱮᱞ ᱠᱷᱮᱞ ᱦᱚᱸᱞᱮ ᱠᱷᱮᱞ ᱜᱮᱭᱟ ᱦᱮᱸ ᱦᱮᱸ ᱦᱮᱸ ᱠᱷᱮᱞ ᱠᱚᱫᱚ ᱦᱩᱭᱩᱜ ᱜᱮᱭᱟ ᱟᱨ ᱟᱯᱮ ᱴᱷᱮᱱ ᱦᱩᱭᱩᱜ ᱜᱮᱭᱟ ᱥᱮ ᱵᱟᱝ
ᱦᱮᱸ ᱟᱞᱮ ᱟᱞᱮ ᱟᱛᱳ ᱨᱮ ᱞᱟᱛᱟᱨ ᱯᱟᱲᱟᱨ ᱨᱮ ᱢᱤᱫᱴᱮᱱ ᱜᱚᱰᱟ ᱦᱮᱱᱟᱜᱼᱟ ᱵᱚᱲᱚ ᱵᱚᱲᱚ ᱧᱚᱜ ᱜᱮ ᱟᱞᱮ ᱟᱹᱛᱩ ᱫᱚ ᱵᱟᱨᱭᱟ ᱯᱟᱲᱟ ᱠᱟᱱᱟ ᱛᱟᱦᱚᱞᱮ ᱦᱮᱸ ᱪᱮᱛᱟᱱ ᱯᱟᱲᱟ ᱨᱮᱦᱚᱸ ᱞᱮ ᱠᱷᱹᱞᱳᱜᱼᱟ ᱞᱟᱛᱟᱨ ᱯᱟᱲᱟ ᱨᱮᱦᱚᱸ ᱛᱟᱞᱚᱞᱮ ᱪᱮᱛᱟᱱ ᱯᱟᱲᱟ ᱨᱮᱫᱚ ᱚᱱᱠᱟ ᱠᱷᱮᱞ ᱥᱩᱢᱩᱝ ᱜᱮ ᱜᱟᱱᱚᱜᱼᱟ ᱡᱮ ᱠᱷᱮᱞ ᱦᱚᱪᱚᱭ ᱦᱩᱭᱩᱜᱼᱟ, ᱚᱱᱠᱟ ᱞᱮᱠᱟᱱᱟᱜ ᱜᱚᱰᱟ ᱫᱚ ᱵᱟᱝ ᱠᱟᱱᱟ᱾ ᱛᱟᱞᱦᱮ ᱞᱟᱛᱟᱨ ᱯᱟᱲᱟ ᱫᱚ ᱢᱟᱨᱟᱝ ᱜᱮᱭᱟ ᱟᱨ ᱜᱚᱰᱟ ᱦᱚᱸ ᱵᱷᱟᱹᱞᱤ ᱜᱮᱭᱟ᱾ ᱛᱟᱦᱞᱮ ᱞᱟᱛᱟᱨ ᱯᱟᱲᱟ ᱨᱮᱜᱮ ᱠᱷᱮᱞ ᱦᱚᱪᱚ ᱠᱚᱫᱚ ᱦᱩᱭᱩᱜᱼᱟ ᱟᱨ ᱟᱞᱮ ᱥᱮᱫ ᱟᱞᱮᱥᱮᱫ ᱦᱚᱸ ᱚᱱᱮ ᱠᱷᱮ ᱠᱷᱮᱞ ᱦᱚᱪᱚᱭ ᱜᱮᱭᱟ ᱠᱚ, ᱟᱞᱮ ᱫᱷᱟᱨᱮ ᱯᱟᱥᱮ ᱡᱟᱦᱟᱸ ᱟᱹᱛᱩ ᱠᱚ ᱦᱮᱱᱟᱜᱼᱟ ᱥᱩᱨ ᱥᱩᱯᱩᱨ ᱜᱚᱴᱟᱜ ᱜᱮ ᱥᱤᱡᱤᱱ ᱨᱮᱠᱚ ᱠᱷᱮᱞ ᱦᱚᱪᱚᱼᱟ ᱢᱤᱫᱴᱮᱱ ᱩᱱᱠᱩᱣᱟᱜ ᱡᱟᱦᱟᱸ ᱫᱤ ᱫᱤᱱ ᱢᱤᱫᱴᱮᱱ ᱯᱷᱤᱠᱥ ᱠᱚᱨᱟᱣ ᱦᱮᱱᱟᱜ ᱛᱟᱠᱚᱣᱟ᱾ ᱱᱩᱠᱩ ᱦᱳᱭᱛᱳ ᱠᱟᱹᱞᱤ ᱯᱩᱡᱟᱹ, ᱞᱚᱠᱠᱷᱤ ᱯᱩᱡᱟᱹ ᱦᱮᱸ ᱚᱱᱮ ᱚᱱᱠᱟ ᱟᱨ ᱟᱞᱮᱴᱷᱮᱱ ᱡᱟᱦᱟᱸ ᱦᱩᱭᱩᱜᱼᱟ ᱚᱱᱟ ᱫᱚ ᱦᱟᱱᱮ ᱦᱳᱲᱳ ᱤᱨ ᱥᱳᱢᱚᱭ ᱥᱮᱫ ᱜᱮ ᱦᱩᱭᱩᱜᱼᱟ᱾ ᱦᱩᱸ ᱟᱨ
ᱟᱪᱪᱷᱟ ᱢᱟᱱᱮ ᱱᱤᱛᱚᱜ ᱠᱤ ᱡᱟᱦᱟᱸᱱᱟᱜ ᱠᱷᱮᱞ ᱠᱚ ᱦᱩᱭᱩᱜ ᱠᱟᱱᱟ ᱥᱮ ᱵᱟᱝ?
ᱵᱟᱝ ᱵᱟᱝ ᱮᱸ ᱟᱞᱮᱥᱮᱫ ᱫᱚ ᱦᱳᱭ ᱮᱠᱷᱚᱱ ᱫᱚ ᱦᱩᱸ ᱱᱤᱛᱳᱜ ᱫᱚ ᱟᱹᱣᱨᱤ ᱟᱨᱟᱢᱵᱷᱚᱜ-ᱟ ᱛᱟᱦᱚᱞᱮ ᱟᱥᱟᱲ ᱵᱚᱸᱜᱟ ᱠᱷᱚᱱᱟᱜ ᱜᱮ ᱟᱨᱟᱢ ᱯᱚᱜ-ᱟᱱ ᱱᱚᱣᱟ ᱯᱷᱩᱴᱵᱚᱞ ᱠᱚᱫᱚ ᱫᱚᱢᱮ ᱠᱚ ᱠᱷᱮᱞ ᱜᱮᱭᱟ ᱛᱚ ᱛᱟᱦᱚᱞᱮ
ᱦᱮᱸ
ᱟᱹᱣᱨᱤ ᱟᱨᱟᱢᱵᱷᱚᱜ-ᱟ ᱛᱚ ᱢᱤᱫ ᱞᱟᱜᱟᱲ ᱛᱮ ᱦᱩᱭᱩᱜ-ᱟ ᱱᱚᱛᱮ ᱢᱤᱫ ᱫᱷᱟᱣ ᱟᱨᱟᱢᱵᱷᱚ ᱞᱮᱱᱠᱷᱟᱱ ᱢᱟᱱᱮ ᱚᱠᱟᱥᱮᱫ ᱡᱮᱵᱮᱱ ᱪᱟᱞᱟᱜ-ᱟ ᱠᱷᱮᱞ ᱧᱮᱞ, ᱢᱟᱱᱮ ᱟᱛᱳ ᱟᱛᱳ ᱜᱮ ᱥᱟᱵᱽ ᱫᱟᱲᱮᱭᱟᱜ-ᱟ ᱵᱮᱱ ᱦᱮᱸ ᱠᱷᱮᱞ ᱦᱩᱭᱩᱜ-ᱟ᱾ ᱛᱟᱦᱚᱞᱮ ᱟᱯᱮ ᱥᱮᱫ ᱜᱚᱝᱠᱚ ᱡᱚᱛᱚ ᱟᱛᱳ ᱜᱮ ᱯᱨᱟᱭ ᱦᱩᱭᱩᱜ ᱜᱮᱭᱟ ᱡᱟᱹᱱᱤᱡ
ᱦᱮᱸ ᱡᱚᱛᱚ ᱟᱛᱳ ᱫᱚ ᱵᱟᱝ ᱦᱩᱭᱩᱜ ᱜᱮᱭᱟ ᱠᱤᱪᱷᱩ ᱠᱤᱪᱷᱩ ᱡᱮᱨᱚᱠᱚᱢ ᱢᱟᱱᱮ ᱵᱟᱝᱜᱟᱞᱤ ᱛᱟᱠᱚᱣᱟᱜ ᱟᱹᱛᱩ ᱢᱮᱱᱟᱜ ᱟᱠᱟᱫᱟ᱾ ᱚᱱᱟᱠᱚ ᱚᱸᱰᱮ ᱫᱚ ᱵᱟᱠᱚ ᱠᱷᱮᱞ ᱜᱮᱭᱟ ᱚᱱᱟᱠᱚ ᱟᱛᱳ ᱨᱮ ᱦᱮᱸ ᱡᱟᱦᱟᱸ ᱛᱤᱱᱟᱹᱜ ᱦᱚᱲ ᱟᱹᱛᱩ ᱢᱮᱱᱟᱜ ᱟᱠᱟᱫᱟ ᱚᱱᱟ ᱦᱚᱲ ᱟᱹᱛᱩ ᱠᱚᱨᱮᱱ ᱡᱟᱦᱟᱸ ᱛᱤᱱᱟᱹᱜ ᱜᱤᱫᱽᱨᱟᱹ ᱠᱚ ᱢᱮᱱᱟᱜ ᱠᱚᱣᱟ᱾ ᱡᱚᱛᱚ ᱟᱯᱟᱱ ᱟᱹᱯᱤᱱ ᱴᱤᱢ ᱠᱟᱛᱮᱫ ᱠᱚ ᱠᱷᱮᱞ ᱪᱟᱞᱟᱜ ᱜᱮᱭᱟ᱾ ᱦᱮᱸ ᱥᱮ
ᱦᱮᱸ ᱦᱮᱸ
ᱛᱤᱦᱤᱧ ᱡᱮᱞᱮᱠᱟ ᱢᱟᱱᱮ ᱢᱤᱫᱴᱮᱱ ᱴᱤᱢ ᱪᱟᱞᱟᱣ ᱟᱠᱟᱱᱟ ᱠᱚ ᱠᱷᱮᱞ ᱞᱟᱹᱜᱤᱫ
ᱦᱮᱸ
ᱚᱱᱟ ᱞᱟᱹᱜᱤᱫ ᱯᱟᱥᱮᱡ ᱢᱟᱱᱮ ᱠᱟᱹᱴᱤᱡ ᱜᱤᱫᱽᱨᱟᱹ ᱠᱚ ᱵᱟᱠᱚ ᱦᱮᱡ ᱠᱟᱱᱟ᱾ ᱨᱮ ᱤᱧ ᱠᱟᱹᱴᱤᱡ ᱠᱟᱹᱢᱤ ᱫᱟ᱾ ᱠᱟᱹᱢᱤ ᱞᱟᱹᱜᱤᱫ ᱵᱟᱹᱧ ᱪᱟᱞᱟᱣ ᱫᱟᱲᱮᱣᱟᱫᱟ ᱠᱷᱮᱞ ᱨᱮ᱾
ᱚ ᱦᱮᱸ ᱦᱮᱸ ᱟᱞᱮ ᱟᱞᱮ ᱴᱷᱮᱱ ᱦᱚᱸ ᱮᱸ ᱵᱷᱚᱞᱤᱵᱚᱞ ᱞᱮ ᱠᱷᱮᱞᱳᱜ ᱠᱟᱱ ᱛᱟᱦᱮᱸᱫ ᱱᱚᱜ ᱚᱭ ᱱᱚᱣᱟᱴᱟᱜ ᱡᱟᱦᱟᱸ ᱮᱱᱛᱮ ᱫᱚᱢᱮ ᱥᱤᱛᱩᱝ ᱵᱟᱲᱟᱭᱮᱫ ᱛᱟᱦᱮᱸᱜ ᱛᱚ ᱱᱚᱣᱟ ᱞᱟᱦᱟ ᱜᱮ ᱢᱟᱸᱡᱟᱱ ᱵᱮᱲᱟ ᱠᱚ ᱠᱷᱮᱞᱳᱜ ᱵᱟᱲᱟᱭ ᱦᱩᱭᱩᱜ ᱠᱟᱱ ᱛᱟᱦᱮᱸᱫ᱾ ᱛᱟᱯᱚᱨ ᱱᱚᱣᱟ ᱱᱚᱣᱟ ᱥᱚᱢᱚᱭ ᱜᱮᱛᱚ ᱦᱚᱱᱮ ᱰᱩᱢ ᱠᱚ ᱡᱩᱞ ᱠᱟᱛᱮᱫ ᱟᱠᱟᱨ ᱨᱮ ᱚᱱᱮ ᱨᱮ ᱨᱮᱠᱮᱴ ᱵᱚᱞ ᱵᱮ ᱵᱮᱰᱢᱤᱱᱴᱚᱱ ᱠᱷᱮᱞ ᱟᱨ ᱱᱚᱣᱟ ᱵᱷᱚᱞᱤᱵᱚᱞ ᱠᱚ ᱠᱷᱮᱞ ᱦᱮᱸ ᱚᱱᱟ ᱞᱟᱭᱤᱴ ᱡᱩᱞ ᱠᱟᱛᱮᱫ ᱟᱹᱰᱤ ᱜᱚᱴ ᱢᱤᱫᱴᱟᱝ ᱡᱟᱭᱜᱟ ᱨᱮᱠᱚ ᱚᱱᱠᱟ ᱠᱚ ᱠᱷᱮᱞᱳᱜ ᱜᱮᱭᱟ ᱠᱚ ᱟᱞᱮ
ᱦᱩᱸ ᱦᱩᱸ ᱦᱮᱸ ᱚᱱᱟ ᱠᱚ ᱠᱷᱮᱹᱞ ᱫᱚ ᱱᱟᱯᱟᱭ ᱜᱮ ᱵᱩᱡᱷᱟᱹᱜ ᱜᱮᱭᱟ ᱦᱮᱸ ᱧᱤᱫᱟᱹ ᱵᱮᱲᱟ ᱥᱮᱫ
ᱦᱮᱸ ᱟᱨ ᱜᱚᱝᱠᱮ ᱦᱚᱜ ᱚᱭ ᱛᱚ ᱛᱤᱨᱤᱥᱟ ᱡᱩᱱ ᱦᱩᱞ ᱢᱟᱦᱟ ᱯᱟᱨᱚᱢᱮᱱ ᱛᱟᱵᱚᱱᱟ ᱛᱟᱦᱚᱞᱮ ᱚᱱᱮ ᱚᱱᱛᱮ ᱪᱮᱫ ᱪᱮᱫ ᱞᱮᱠᱟ ᱯᱮ? ᱯᱟᱞᱟᱣ ᱠᱮᱫᱟ ᱥᱮ ᱚᱱᱠᱟ ᱯᱟᱞᱟᱣ ᱨᱮᱱᱟᱜ ᱨᱮᱭᱟᱡᱽ ᱵᱟᱹᱱᱩᱜ-ᱟ᱾
ᱦᱮᱸ ᱯᱟᱞᱟᱣ ᱫᱚ ᱦᱩᱭ ᱠᱟᱱ ᱚᱱᱟ ᱦᱚᱸ ᱟᱹᱰᱤ ᱱᱟᱯᱟᱭ ᱢᱟᱱᱮ ᱡᱮᱨᱚᱠᱚᱢ ᱥᱚᱠ ᱯᱟᱞᱚᱱ ᱦᱩᱭᱩᱜ ᱜᱮᱭᱟ ᱚᱱᱠᱟ ᱜᱮ ᱦᱩᱭᱱᱟ᱾ ᱚᱱᱟ ᱥᱟᱸᱶ ᱥᱟᱸᱶᱛᱮ ᱱᱤᱭᱟᱹ ᱦᱩᱞ ᱢᱟᱦᱟᱨᱮ᱾ ᱢᱟᱱᱮ ᱠᱤᱪᱷᱩᱜᱟᱱ ᱠᱟᱛᱷᱟ ᱫᱚᱦᱚ ᱦᱩᱭᱱᱟ ᱢᱟᱱᱮ ᱡᱟᱦᱟᱸ ᱠᱚ ᱞᱟᱹᱭᱟ ᱯᱨᱚᱴᱮᱥ᱾ ᱪᱮᱠᱟ ᱢᱟᱱᱮ ᱢᱟᱨᱟᱝ ᱯᱨᱚᱴᱮᱥᱴ ᱫᱚ ᱵᱟᱝ ᱦᱩᱰᱤᱧ ᱢᱟᱪᱷᱟᱪ ᱜᱮ᱾
ᱦᱮᱸ,
ᱮᱸ ᱛᱚ ᱚᱱᱟ ᱛᱟᱞᱟᱛᱮ ᱢᱟᱱᱮ, ᱡᱟᱦᱟᱸ ᱠᱤ ᱮᱸ ᱡᱟᱦᱟᱸ ᱛᱤᱱᱟᱹᱜ ᱟᱵᱚᱣᱟᱜ ᱦᱚᱠ ᱟᱹᱭᱫᱟᱹᱨ ᱨᱮᱱᱟᱜ ᱠᱟᱛᱷᱟ᱾ ᱚᱱᱟ ᱤᱭᱟᱹ ᱛᱟᱞᱟᱛᱮ ᱞᱟᱹᱭ ᱦᱩᱭᱱᱟ ᱦᱩᱞ ᱢᱟᱦᱟ ᱛᱟᱞ ᱮ, ᱟᱵᱚᱣᱟᱜ ᱦᱟᱹᱠ ᱟᱹᱭᱫᱟᱨ ᱱᱤᱛᱚ ᱞᱟᱹᱲᱦᱟᱹᱭ ᱦᱩᱭ ᱞᱮᱱᱟ, ᱦᱮᱸ ᱚᱱᱟ ᱦᱩᱞ ᱫᱚ ᱦᱩᱭᱱᱟ᱾ ᱛᱚ ᱱᱚᱣᱟ ᱦᱩᱞ ᱨᱮᱜᱮ ᱠᱤᱪᱷᱩᱜᱟᱱ ᱠᱟᱛᱷᱟ ᱦᱩᱭᱱᱟ ᱡᱟᱦᱟᱸ, ᱟᱸ ᱢᱟᱱᱮ ᱥᱟᱸᱶᱛᱟ ᱞᱟᱹᱜᱤᱫ ᱞᱟᱹᱠᱛᱤᱭᱟ ᱚᱱᱠᱟᱱ ᱠᱤᱪᱷᱩ ᱠᱟᱛᱷᱟ᱾ ᱟᱨ ᱟᱹᱵᱤᱱ ᱮᱸ ᱟᱹᱵᱤᱱ ᱱᱚᱛᱮ ᱚᱠᱟᱞᱮᱠ
ᱦᱮᱞᱳ ᱚ ᱴᱟᱴᱟᱨ ᱠᱟᱹᱴᱤᱡ ᱡᱮᱱᱚ ᱯᱨᱚᱵᱞᱮᱢ ᱮᱫ ᱛᱟᱹᱞᱤᱧᱟ᱾ ᱦᱮᱸ, ᱦᱮᱸ ᱱᱤᱛᱳᱜ ᱵᱮᱱ ᱟᱸᱡᱚᱢ ᱮᱫᱟ ᱦᱮᱸ ᱦᱮᱸ ᱟᱸᱡᱚᱢᱚᱜ ᱠᱟᱱᱟ᱾ ᱚ ᱟᱞᱮ ᱥᱮᱫ ᱱᱚᱛᱮ ᱦᱚᱸ ᱯᱟᱞᱟᱣ ᱠᱮᱫ ᱜᱮᱭᱟ ᱞᱮ ᱡᱟᱦᱟᱸ, ᱮᱸᱜ ᱩᱱᱦᱤᱞᱳᱜ ᱫᱚ ᱥᱮᱛᱟᱜ ᱨᱮ ᱛᱩᱯᱩ ᱦᱩᱭᱮᱱᱟ᱾ ᱛᱩᱯᱩ ᱵᱟᱲᱟ ᱠᱟᱛᱮᱫ᱾ ᱡᱟᱦᱟᱸ ᱟᱞᱮ ᱟᱛᱳ ᱨᱮᱱ ᱡᱟᱦᱟᱸ ᱢᱟᱺᱡᱷᱤ ᱜᱚᱰᱮᱛ᱾ ᱥᱟᱸᱶᱛᱮ, ᱮᱸ ᱡᱟᱦᱟᱸ ᱠᱚ ᱞᱟᱹᱭᱮᱫ ᱠᱚᱣᱟ ᱱᱟᱭᱠᱮ ᱦᱟᱲᱟᱢ ᱦᱮᱸ, ᱩᱱ ᱩᱱᱠᱩ ᱠᱚ, ᱱᱟᱭᱠᱮ ᱦᱟᱲᱟᱢ ᱫᱚ ᱯᱩᱡᱟᱹ ᱠᱮᱫ ᱛᱟᱞᱮᱭᱟ ᱛᱟᱯᱚᱨ ᱮᱸ, ᱯᱩᱡᱟᱹ ᱵᱟᱲᱟ ᱠᱟᱛᱮᱫ ᱡᱟᱦᱟᱸ ᱢᱟᱺᱡᱷᱤ ᱦᱟᱲᱟᱢ, ᱠᱟᱹᱴᱤᱡ ᱚᱱᱟ ᱱᱤᱭ ᱜᱮ ᱠᱟᱹᱴᱤᱡᱼ ᱮ ᱞᱟᱹᱭ ᱮᱫᱟ ᱡᱮ ᱪᱮᱫ ᱠᱟᱨᱚᱱ ᱛᱮ, ᱟᱵᱚ ᱵᱚᱱ ᱱᱚᱣᱟ ᱵᱚᱱ ᱦᱩᱞ ᱵᱚᱱ ᱯᱟᱞᱟᱣ ᱮᱫᱟ ᱥᱮ? ᱦᱮᱸ ᱪᱮᱫ ᱞᱟᱹᱜᱤᱫ ᱱᱚᱣᱟ ᱫᱚ ᱥᱚᱨᱚᱱᱤᱭᱚ ᱠᱟᱛᱮᱜ ᱵᱚᱱ ᱫᱚᱦᱚᱭ ᱮᱫᱟ᱾ ᱚᱱᱟ ᱵᱟᱨᱮᱛᱮ ᱠᱟᱹᱴᱤᱡ ᱠᱟᱛᱷᱟ ᱠᱚᱠᱤᱱ ᱞᱟᱹᱭ ᱠᱮᱫᱟ ᱛᱟᱯᱚᱨ ᱜᱚᱝᱠ ᱠᱮ ᱱᱚᱸᱰᱮᱜᱮ ᱟᱞᱮ ᱥᱩᱨ ᱨᱮᱜᱮ ᱱᱚᱸᱰᱮ ᱡᱟᱦᱟᱸᱭ, ᱟᱵᱚᱨᱮᱱ ᱯᱚᱥᱪᱤᱢ ᱵᱟᱝᱞᱟ ᱨᱮ ᱡᱟᱦᱟᱸᱭ ᱢᱩᱠᱷᱚ ᱢᱚᱱᱛᱨᱤ ᱦᱮᱱᱟᱭ ᱫᱚ᱾ ᱥᱩᱵᱷᱮᱱᱫᱩ ᱚᱫᱷᱤᱠᱟᱨᱤ᱾ ᱱᱚᱸᱰᱮ ᱢᱩᱠᱩᱴᱢᱩᱱᱤᱯᱩᱨ ᱛᱮ ᱦᱮᱡ ᱞᱮᱱ ᱛᱟᱦᱮᱸᱜ ᱛᱟᱞᱦᱮ ᱟᱞᱮ ᱱᱚᱸᱰᱮ ᱠᱷᱚᱱᱟᱜ, ᱵᱟᱥ ᱛᱮᱠᱚ ᱪᱟᱞᱟᱣ ᱞᱮᱱ ᱛᱟᱦᱮᱸᱜ ᱥᱮ ᱟᱹᱰᱤ ᱜᱚᱴᱟᱝ ᱡᱟᱭᱜᱟ ᱠᱷᱚᱱᱟᱜ ᱜᱮᱠᱚ ᱦᱮᱡ ᱞᱮᱱ ᱛᱟᱦᱮᱸᱜ᱾ ᱦᱮᱸ ᱚᱱᱟ ᱱᱤᱭᱟᱹᱜᱮ ᱠᱟᱹᱴᱤᱡ, ᱦᱩᱞ ᱫᱤᱵᱚᱥ ᱱᱤᱭᱮ ᱯᱟ ᱯᱟᱞᱟᱣ ᱦᱩᱭ ᱮᱱᱟ᱾ ᱥᱮ ᱚᱱᱟ ᱱᱤᱭᱮ ᱠᱟᱹᱴᱤᱡ ᱵᱟᱨᱯᱮ ᱠᱟᱛᱷᱟ ᱠᱚ ᱨᱚᱲ ᱠᱮᱫᱟ ᱦᱮᱸ᱾ ᱛᱟᱦᱚᱞᱮ ᱜᱚᱝᱠᱮ ᱟᱵᱮᱱ, ᱢᱩᱠᱩᱴᱢᱩᱱᱤᱯᱩᱨ ᱵᱮᱱ ᱟᱸᱡᱚᱢ ᱠᱟᱫᱟ?
ᱦᱮᱸ ᱢᱩᱠᱩᱴᱢᱩᱱᱤᱯᱩᱨ ᱚᱱᱟ ᱰᱮᱢ ᱧᱮᱞ ᱢᱤᱫ ᱫᱷᱟᱣ ᱪᱟᱞᱟᱣ ᱦᱩᱭ ᱞᱮᱱᱟ᱾ ᱦᱮᱸ ᱥᱮᱨᱚᱠᱚᱢ ᱫᱚ ᱪᱟᱞᱟᱣ ᱵᱟᱝ ᱼᱟ ᱦᱩᱭ ᱠᱟᱱᱟ᱾ ᱚᱱᱮ ᱢᱤᱫ ᱫᱷᱟᱣ ᱜᱤᱧ ᱪᱟᱞᱟᱣ ᱠᱟᱱᱟ᱾
ᱦᱟᱢ,
ᱟᱨᱦᱚ ᱪᱟᱞᱟᱣ ᱨᱮᱱᱟᱜ ᱡᱩᱫᱤᱧ ᱫᱟᱣᱱᱟᱢᱟ ᱛᱟᱦᱚᱞᱮ ᱚᱵᱚᱥᱳᱭ ᱤᱧ ᱪᱟᱞᱟᱜ ᱜᱮᱭᱟ᱾ ᱟᱪᱪᱷᱟ ᱚᱱᱮ ᱡᱟᱦᱟᱸ ᱥᱩ ᱥᱩᱵᱮᱱᱫᱩ ᱚᱫᱷᱤᱠᱟᱨᱤ ᱢᱚᱦᱟᱥᱚᱭ ᱥᱮᱴᱮᱨ ᱞᱮᱱᱟ ᱦᱮᱸ ᱩᱱᱨᱮ ᱠᱤ? ᱡᱟᱦᱟᱱᱟᱜ ᱟᱵᱚᱣᱟᱜ ᱠᱟᱛᱷᱟ, ᱚᱝᱠᱟ ᱟᱨᱠᱤ ᱫᱚᱦᱚ ᱦᱩᱭ ᱠᱟᱱᱟ ᱥᱮ ᱵᱟᱝ?
ᱦᱮᱸ ᱱᱚᱣᱟ ᱫᱚ ᱦᱩᱞ ᱫᱤᱵᱚᱥ ᱩᱯᱚᱞᱚᱠᱷᱮ ᱜᱮ ᱛᱟᱦᱮᱸᱜ ᱠᱟᱱᱟ ᱛᱟᱦᱚᱞᱮ, ᱱᱚᱣᱟ ᱟᱵᱚ ᱦᱚᱲᱟᱜ ᱱᱚᱣᱟ ᱦᱩᱞ ᱠᱚ ᱥᱮ ᱵᱟᱦᱟ ᱢᱟᱞᱟ ᱟᱨᱟᱣ ᱦᱮᱸ ᱟᱹᱞᱤᱧ ᱫᱚ ᱠᱟᱹᱴᱤᱡ ᱦᱮᱸ ᱵᱮᱥᱛᱚ ᱞᱤᱧ ᱛᱟᱦᱮᱸ ᱠᱟᱱᱟ ᱚᱲᱟᱜ ᱢᱚᱫᱽᱫᱷᱮ ᱨᱮᱜᱮ ᱛᱟᱦᱚᱞᱮ ᱵᱟᱹᱞᱤᱧ ᱥᱮᱱ ᱫᱟᱲᱮ ᱠᱟᱣᱫᱟ ᱡᱟᱦᱟᱸ ᱟᱛᱳ ᱨᱮᱱ ᱦᱮᱸ ᱠᱚᱲᱟ ᱜᱤᱫᱽᱨᱟᱹ ᱥᱮ ᱦᱮᱸ ᱵᱟᱵᱟ ᱛᱟᱠᱚ ᱠᱚ ᱥᱮᱱ ᱞᱮᱱᱟ ᱩᱱᱠᱩ ᱠᱚ ᱧᱮᱞ ᱟᱹᱜᱩ ᱠᱮᱫᱟ ᱠᱚ ᱛᱟᱯᱚᱨ ᱡᱚᱢ ᱧᱩ ᱨᱮᱱᱟᱜ ᱦᱚᱸ ᱵᱮᱵᱚᱥᱛᱷᱟ ᱛᱟᱦᱮᱸᱡ ᱠᱟᱱᱟ ᱫᱚᱢᱮ ᱦᱚᱲ ᱠᱚ ᱦᱮᱡ ᱞᱮᱱ ᱛᱟᱦᱮᱸᱫ ᱛᱟᱦᱞᱮ ᱡᱚ ᱡᱚᱛᱷᱚ ᱦᱚᱲ ᱫᱚ ᱵᱟᱝᱠᱚ ᱡᱚᱢ ᱫᱟᱲᱮ ᱟᱫᱟ ᱡᱟᱦᱟᱸ ᱫᱚ ᱫᱚᱢᱮ ᱵᱷᱤᱲ ᱠᱟᱱᱟ ᱛᱚ ᱡᱚᱢ ᱴᱷᱮᱱ ᱦᱚᱸ ᱛᱟᱞᱦᱮ ᱮ ᱱᱚᱰᱮ ᱡᱚᱢ ᱢᱟᱱᱮ ᱡᱮ ᱟᱨᱦᱚᱸ ᱫᱮᱨᱤᱜᱼᱟ ᱡᱟᱦᱟᱸ ᱞᱟᱹᱜᱤᱫ ᱫᱚ ᱵᱟ ᱵᱟᱥ ᱦᱚᱸ ᱵᱟᱥ ᱛᱮ ᱢᱟᱱᱮ ᱵᱟᱥ ᱦᱚᱸᱠᱚ ᱟᱲᱟᱜ ᱫᱟ ᱠᱚ ᱛᱟᱦᱚᱞᱮ ᱡᱚᱛᱷᱚ ᱦᱚᱲ ᱫᱚ ᱟᱞᱮ ᱴᱷᱮᱱ ᱨᱮᱱ ᱫᱚ ᱵᱟᱝᱠᱚ ᱡᱚᱢ ᱫᱟᱲᱮ ᱠᱟᱫᱟ ᱚᱱᱮ ᱚᱱᱠᱟ
ᱛᱟᱞᱦᱮ ᱜᱚᱝᱠᱮ ᱚᱝᱠᱟ ᱟᱯᱮᱥᱮᱫ ᱵᱚᱲᱚ ᱧᱚᱜ ᱚᱱᱠᱟ ᱚᱱᱩᱥᱴᱷᱟᱱ ᱠᱚ ᱛᱟᱦᱮᱸᱱ ᱜᱮᱭᱟ ᱟᱯᱮ ᱫᱷᱟᱨᱮ ᱯᱟᱥᱮ ᱥᱮ ᱱᱚᱝᱠᱟ ᱪᱷᱳᱴᱳ ᱠᱷᱟᱴᱳ ᱚᱱᱩᱥᱴᱷᱟᱱ ᱠᱟᱛᱮᱫ ᱜᱮᱯᱮ ᱯᱟᱨᱚᱢᱟᱯᱮ
ᱚᱜ ᱞᱟᱹᱭ ᱞᱮᱠᱷᱟᱱ ᱢᱟᱱᱮ ᱮ ᱟᱹᱰᱤ ᱞᱟᱹᱴᱩᱣᱟᱜ ᱫᱚ ᱵᱟᱝᱜᱮ ᱢᱟᱱᱮ
ᱦᱮᱸ ᱦᱮᱸ
ᱞᱟᱹᱭ ᱜᱟᱱᱚᱜᱼᱟ ᱡᱮ ᱵᱚᱲᱚ ᱧᱚᱜ ᱜᱮ ᱢᱟᱱᱮ ᱵᱳᱞᱯᱩᱨ ᱨᱮ ᱫᱚᱦᱚ ᱦᱩᱭ
ᱦᱮᱸ
ᱫᱩᱛ ᱠᱩᱢᱟᱨ ᱢᱚ
ᱮᱫ ᱩᱱᱤ ᱚᱱᱟ ᱤᱭᱟᱹᱨᱮ ᱛᱟᱦᱮᱸ ᱠᱟᱱ ᱜᱮᱭᱟ ᱦᱩᱞ ᱢᱟᱦᱟ ᱫᱤᱵᱚᱥ ᱨᱮ ᱛᱚ ᱚᱱᱟ ᱚ ᱩᱱ ᱚᱠᱛᱮ ᱟᱹᱰᱤᱜᱟᱱ ᱢᱟᱱᱮ ᱠᱟᱛᱷᱟ ᱠᱚ ᱞᱟᱹᱭ ᱦᱩᱭᱱᱟ ᱟᱨ ᱦᱩᱞ ᱵᱟᱵᱚᱫ ᱛᱮ ᱡᱟᱦᱟᱸ ᱛᱤᱱᱟᱹᱜ ᱠᱟᱛᱷᱟ ᱠᱚ ᱠᱚᱦᱚᱭ ᱞᱟᱹᱭ ᱠᱮᱫᱟ ᱮ ᱜᱚᱝᱠᱮ ᱟᱨ ᱟᱨᱦᱚᱸ ᱟᱹᱰᱤᱜᱟᱱ ᱠᱟᱛᱷᱟ ᱠᱚ ᱦᱩᱭᱱᱟ ᱢᱟᱱᱮ ᱫᱚᱦᱚ ᱦᱩᱭᱱᱟ ᱜᱚᱝᱠᱮ ᱛᱟᱞᱟᱛᱮ
ᱦᱮᱸ ᱦᱮᱸ ᱱᱮᱛᱟᱨ ᱫᱚ ᱦᱮᱸ ᱵᱷᱟᱞᱮ ᱜᱮ ᱟᱹᱰᱤ ᱡᱟᱭᱜᱟ ᱨᱮᱜᱮ ᱠᱚ ᱯᱟᱞᱟᱣ ᱫᱟ ᱵᱷᱟᱞᱮ ᱢᱚᱱᱫᱚ ᱛᱮᱜᱮ ᱛᱟᱞᱦᱮ ᱵᱟᱠᱷᱟᱱ ᱞᱟᱦᱟ ᱛᱮᱫᱚ ᱡᱟᱦᱟᱸ ᱧᱮᱞ ᱧᱟᱢᱚᱜ ᱠᱟᱱ ᱛᱟᱦᱮᱸᱫ ᱡᱮ ᱟᱵᱚᱣᱟᱜ ᱦᱩᱞ ᱢᱟᱦᱟ ᱫᱤᱱ ᱨᱮᱜᱮ ᱮ ᱱᱚᱝᱠᱟᱱ ᱨᱟᱹᱥᱠᱟᱹ ᱞᱮᱠᱟᱱ ᱡᱤᱱᱤᱥ ᱠᱚ ᱫᱚᱦᱚᱭᱮᱫ ᱛᱮ ᱚᱨᱠᱮᱥᱴᱟᱨ ᱠᱚ ᱥᱮ ᱟᱹᱰᱤ ᱨᱚᱠᱚᱢ ᱢᱟᱱᱮ ᱟᱭᱢᱟ ᱨᱟᱹᱥᱠᱟᱹ ᱞᱮᱠᱟᱱᱟᱜ ᱯᱨᱳᱜᱨᱟᱢ ᱠᱚᱠᱚ ᱫᱚᱦᱚᱭᱮᱫ ᱛᱟᱦᱮᱸᱫ ᱱᱤᱛᱚᱜ ᱠᱚᱫᱚ ᱛᱟ. ᱣ ᱦᱮᱸ ᱟᱥᱛᱮ ᱟᱥᱛᱮ ᱡᱚᱛᱚ ᱦᱚᱲ ᱠᱚ ᱵᱩᱡ ᱫᱟᱲᱮᱭᱟᱫᱟᱠᱚ ᱱᱮᱛᱟᱨ ᱫᱚ ᱵᱟᱝ ᱵᱟᱝ ᱟᱸᱡᱚᱢᱚᱜ ᱠᱟᱱᱟ ᱡᱮ ᱦᱩᱞ ᱨᱮᱦᱚᱸ ᱠᱚ ᱦᱩᱞ ᱢᱟᱦᱟ ᱨᱮᱠᱚ ᱱᱚᱝᱠᱟ ᱨᱟᱹᱥᱠᱟᱹ ᱞᱮᱠᱟᱱᱟᱜ ᱯᱳᱠᱜᱨᱟᱢ ᱠᱚᱫᱚ ᱵᱟᱝᱠᱚ ᱫᱚᱦᱚᱭᱫᱟ ᱦᱮᱸ ᱟᱨ ᱱᱚᱣᱟ ᱫᱚ ᱮᱠᱟᱞᱜᱮ ᱫᱚᱦᱚ ᱫᱚ ᱵᱟᱝᱜᱮ ᱴᱷᱤᱠᱟ ᱦᱮᱸ ᱠᱟᱨᱚᱱ ᱱᱚᱣᱟ ᱫᱚ ᱦᱮᱸ ᱨᱟᱹᱥᱠᱟᱹ ᱨᱮᱱᱟᱜ ᱫᱤᱱ ᱫᱚ ᱵᱟᱝ ᱛᱟᱦᱮᱸᱡ ᱠᱟᱱᱟ ᱛᱚ ᱟᱵᱚ ᱦᱮᱸ ᱡᱟᱦᱟᱸ ᱟᱵᱚᱨᱮ ᱵᱤᱨ ᱥᱤᱫᱩ ᱠᱟᱹᱱᱩ ᱛᱟᱢ ᱮ ᱛᱟᱸᱦᱮᱡ ᱠᱟᱱᱟ ᱠᱚ ᱩᱱᱠᱩ ᱦᱮᱞᱳ
ᱦᱮᱸ ᱦᱮᱞᱳ ᱟᱸᱡᱚᱢᱚᱜ ᱠᱟᱱᱟ ᱦᱩᱸ ᱟᱡᱚᱢ ᱫᱟᱞᱤᱧ
ᱚᱱᱟ ᱵᱟᱨᱮ ᱛᱮᱜᱮᱼᱼ ᱠᱟᱹᱴᱤᱡ ᱩᱱᱠᱩ ᱥᱚᱢᱚᱱᱛᱮ ᱡᱚᱛᱚ ᱴᱩᱠᱩ ᱟᱵᱮᱱᱟᱜ ᱵᱟᱲᱟᱭ ᱦᱮᱱᱟᱜ ᱛᱟᱵᱮᱱᱟ ᱦᱮᱸ᱾
ᱛᱚ ᱯᱟᱨᱚᱢᱚᱜ ᱠᱟᱱᱟ ᱦᱮᱸ ᱱᱚᱣᱟᱼᱼ ᱛᱟᱭᱚᱢ ᱟᱨ ᱢᱤᱫᱴᱮᱱ ᱵᱚᱱ ᱠᱚᱞᱟ ᱦᱮᱸ᱾ ᱚᱱᱟ ᱨᱮᱵᱚᱱ ᱚᱱᱟ ᱨᱮᱞᱟᱝ ᱜᱟᱞᱢᱟᱨᱟᱣᱟ ᱠᱟᱹᱴᱤᱡ, ᱴᱷᱤᱠ ᱜᱮᱭᱟ?
ᱦᱮᱸ ᱴᱷᱤᱠ ᱟᱪᱷᱮ ᱜᱚᱝᱠᱮ ᱦᱮᱸ ᱡᱚᱦᱟᱨ ᱜᱮ᱾